ᱦᱮᱞᱳ,
ᱦᱮᱸ ᱦᱮᱸ ᱞᱟᱹᱭᱫᱟᱹᱧ ᱟᱸᱡᱚᱢᱚᱜ ᱠᱟᱱᱟ ᱛᱚ ᱤᱧᱟᱹᱜ ᱨᱚᱲ ᱦᱳᱭ ᱢᱟ ᱪᱮᱜ ᱮᱢ ᱞᱟᱹᱭᱮ ᱠᱟᱱ ᱛᱟᱞᱟᱝ-ᱟ ᱮᱛᱚᱦᱚᱵ ᱛᱟᱞᱟᱝ ᱢᱮ ᱦᱚᱸ
ᱪᱮᱥ ᱯᱚᱨᱮ ᱦᱚᱭᱛᱳ ᱱᱩᱭ ᱞᱟᱦᱟᱛᱮ ᱟᱫᱚ ᱵᱟᱭ ᱯᱟᱲᱦᱟᱣ ᱞᱮᱱᱟ ᱡᱟᱸᱦᱟᱭ ᱯᱟᱹᱴᱷᱩᱣᱟᱹ ᱜᱮ ᱞᱟᱦᱟ ᱵᱟᱭ ᱵᱟᱴᱷᱟᱣ ᱞᱮᱱᱟ ᱚᱱᱟ ᱵᱟᱫᱛᱮ ᱡᱟᱦᱟᱸ ᱚᱱᱞᱟᱭᱤᱱ ᱥᱠᱤᱞ ᱠᱚ ᱥᱮᱬᱟ ᱠᱟᱛᱮᱫ ᱡᱟᱦᱟᱱᱟᱜ ᱢᱤᱫᱴᱤᱡ ᱯᱟᱨᱥᱚᱱᱟᱞ ᱠᱟᱹᱢᱤ ᱮᱛᱚᱦᱚᱵ ᱠᱮᱜᱼᱟ ᱥᱮ ᱵᱟᱝᱼᱟ ᱵᱟᱝ ᱨᱮᱦᱚᱸ ᱵᱮᱵᱽᱥᱟ ᱢᱤᱫᱴᱤᱡ ᱮᱛᱚᱦᱚᱵ ᱠᱮᱜᱼᱟ ᱛᱟᱦᱚᱞᱮ ᱟᱵᱚᱣᱟᱜ ᱱᱤᱛᱚᱜ ᱨᱮᱱᱟᱜ ᱥᱤᱪᱩᱭᱮᱥᱚᱱ ᱦᱤᱥᱟᱹᱵ ᱛᱮ ᱟᱵᱚ ᱠᱷᱮᱨᱣᱟᱞ ᱠᱚᱜᱼᱟ ᱥᱮ ᱡᱟᱦᱟᱸ ᱥᱤᱪᱩᱭᱮᱥᱚᱱ ᱦᱤᱥᱟᱹᱵᱽ ᱛᱮ ᱩᱱᱤ ᱫᱚ ᱴᱷᱤᱠ ᱜᱮ ᱠᱟᱹᱢᱟᱭ ᱥᱮ ᱵᱟᱹᱲᱤᱡ ᱮ ᱠᱟᱹᱢᱤᱭᱟ ᱵᱟᱹᱲᱤᱡ ᱥᱮ ᱮᱴᱠᱮᱴᱚᱬᱮ ᱦᱮᱡ ᱫᱟᱲᱮᱭᱟᱜᱼᱟ ᱩᱱᱤᱭᱟᱜ
ᱧᱮᱞ ᱦᱩᱭᱩᱜ ᱦᱮᱸ ᱥᱮ ᱵᱟᱝ ᱚᱱᱟ ᱡᱩᱫᱤ ᱚᱱᱠᱟᱱ ᱩᱭᱦᱟᱹᱨ ᱵᱷᱟᱵᱽᱱᱟᱭ ᱡᱮ ᱤᱧ ᱫᱚ ᱱᱩᱱᱟᱹᱜ ᱜᱮ ᱚᱞ ᱯᱟᱲᱦᱟᱣ ᱠᱟᱛᱮ ᱢᱤᱫᱴᱟᱝᱱᱟᱜ ᱤᱥᱠᱩᱞ ᱡᱟᱦᱟᱱᱟᱜ ᱜᱤᱧ ᱥᱮᱬᱟᱭᱟ ᱦᱮᱸ ᱡᱟᱦᱱᱟᱜ ᱜᱮ ᱡᱟᱦᱟᱸ ᱪᱮᱛᱟᱱ ᱨᱮᱜᱮ ᱤᱧ ᱫᱚ ᱱᱚᱣᱟ ᱪᱮᱛᱟᱱ ᱨᱮ ᱛᱟᱦᱮᱸ ᱛᱮᱜᱮ ᱤᱧᱫᱩᱧ ᱞᱟᱦᱟᱜᱼᱟ ᱤᱧ ᱫᱚ ᱚᱱᱟ ᱠᱟᱹᱢᱤ ᱨᱮᱜᱮ ᱤᱧ ᱫᱚ ᱡᱚᱯᱲᱟᱣ ᱤᱧ ᱛᱟᱦᱮᱱᱟ ᱟᱨ ᱤᱱᱟᱹ ᱠᱟᱹᱢᱤ ᱦᱮᱸ ᱤᱧ ᱫᱩᱧ ᱞᱟᱹᱭᱟ ᱚᱱᱟ ᱫᱚ ᱵᱟᱹᱲᱤᱡ ᱫᱚ ᱞᱟᱹᱭ ᱵᱟᱝ ᱜᱟᱱᱚᱜᱼᱟ ᱚᱱᱟ ᱪᱮᱫᱟᱜ ᱞᱟᱹᱭᱵᱟᱝ ᱜᱟᱱᱚᱜᱼᱟ ᱩᱱᱤ ᱫᱚ ᱦᱚᱳᱭᱛᱳ ᱛᱟᱭᱚᱢ ᱫᱟᱨᱟᱢ ᱯᱟᱲᱦᱟᱣ ᱠᱟᱛᱮᱫ ᱡᱟᱦᱟᱸ ᱞᱮᱠᱟ ᱟᱡ ᱮ ᱠᱟᱹᱢᱤ ᱠᱮᱫᱟᱭ ᱱᱤᱭᱟᱹᱜᱮ ᱩᱱᱤ ᱫᱚ ᱟᱡ ᱮ ᱠᱩᱥᱤ ᱠᱟᱫᱟᱭ ᱱᱤᱭᱟᱹᱜᱮ ᱟᱡ ᱮᱭ ᱟᱯᱱᱟᱨ ᱠᱟᱫᱚ ᱟᱨ ᱤᱧᱫᱩᱧ ᱞᱟᱹᱭ-ᱟ ᱠᱚᱨᱟᱣ ᱦᱚᱪᱚ-ᱟᱭ ᱢᱮ ᱱᱤᱭᱟᱹ ᱫᱚ ᱢᱮᱱᱠᱷᱟᱱ ᱱᱚᱝᱠᱟ ᱠᱟᱱᱟᱜ ᱩᱱᱤ ᱠᱚᱨᱟᱣ ᱞᱟᱹᱠᱛᱤ ᱠᱟᱱ ᱛᱟᱭᱟ ᱡᱮᱛᱤ ᱛᱟᱭᱚᱢ ᱫᱟᱨᱟᱢ ᱚᱱᱟ ᱨᱮ ᱟᱭᱳ ᱡᱟᱦᱟᱸ ᱫᱚ ᱧᱩᱛᱟᱹᱛ ᱰᱟᱦᱟᱨ ᱟᱞᱚ ᱦᱤᱡᱩᱜᱼᱟ ᱚᱱᱟ ᱛᱮᱜᱮ ᱟᱭᱟᱜ ᱰᱟᱦᱟᱨ ᱫᱚ ᱡᱮᱢᱚᱱ ᱢᱟᱨᱥᱟᱞ ᱤᱫᱤᱜ ᱛᱟᱭᱚᱢᱚᱜ ᱟᱵᱚ ᱫᱚ ᱯᱟᱹᱴᱷᱩᱣᱟᱹ ᱫᱚ ᱠᱟᱨᱚᱱ ᱨᱮᱫᱚ ᱦᱚᱭᱛᱳ ᱱᱤᱛᱚᱜ ᱚᱞ ᱯᱟᱲᱦᱟᱜ ᱠᱟᱱᱟ ᱠᱚ ᱱᱩᱠᱩ ᱢᱤᱰᱤᱭᱟᱢ ᱛᱮ ᱦᱮᱸ ᱥᱮ ᱢᱟᱱᱮ ᱠᱤᱪᱷᱩ ᱦᱚᱲ ᱠᱚ ᱠᱚᱢᱚᱜ ᱟᱠᱚ ᱦᱚᱲ ᱫᱚᱠᱚ ᱠᱚᱢ ᱦᱚᱪᱚᱱᱚᱜ ᱢᱮᱱᱠᱷᱟᱱ ᱠᱷᱟᱱ ᱱᱚᱣᱟ ᱞᱮᱠᱟ ᱛᱮ ᱦᱚᱸᱛᱚ ᱞᱟᱹᱭᱟᱹᱜᱚᱜᱼᱟ ᱡᱮ ᱵᱟᱝ ᱚᱞ ᱯᱟᱲᱦᱟᱣ ᱠᱟᱛᱮ ᱦᱚᱭᱛᱳ ᱵᱟᱠᱚ ᱞᱟᱦᱟ ᱟᱠᱟᱱ ᱨᱮᱦᱚᱸ ᱢᱮᱱᱠᱷᱟᱱ ᱩᱠᱩ ᱢᱤᱫᱴᱟᱝ ᱥᱚᱴᱷᱤᱠ ᱜᱮᱭᱟᱱ ᱧᱟᱢ ᱠᱮᱫᱟ ᱥᱮ ᱥᱤᱠᱷᱱᱟᱹᱛ ᱠᱚ ᱚᱨᱡᱚᱱ ᱟᱠᱟᱫᱟ ᱚᱱᱠᱟ ᱞᱮᱠᱟ ᱛᱮᱜᱮ ᱟᱠᱚᱣᱟᱜ ᱢᱮᱫ ᱢᱟᱨᱥᱟᱞ ᱢᱟᱱᱮ ᱢᱮᱫ ᱵᱷᱩᱥᱟᱹᱲ ᱠᱟᱜ ᱚᱱᱟ ᱠᱷᱟᱹᱛᱤᱨ ᱛᱮᱜᱮ ᱱᱩᱠᱩ ᱟᱯᱟᱱ ᱟᱯᱤᱱ ᱰᱟᱦᱟᱨ ᱠᱚ ᱪᱤᱥ ᱠᱚ ᱧᱮᱞ ᱯᱟᱢᱛᱮ ᱫᱟᱲᱮᱭᱟᱫᱟᱼᱟ ᱦᱳᱭᱛᱚ ᱚᱸᱰᱮ ᱵᱤᱱ ᱧᱮᱞ ᱠᱚᱣᱟ ᱪᱷᱟᱛᱤᱠ ᱠᱚᱣᱟᱜ ᱟᱲᱟᱝ ᱛᱮ ᱡᱩᱫᱤ ᱚᱞ ᱯᱟᱲᱦᱟᱣ ᱨᱮ ᱩᱱᱠᱩ ᱵᱩᱡᱷᱟᱹᱣ ᱨᱮ ᱮᱴᱠᱮᱴᱚᱬᱮ ᱦᱩᱭ ᱠᱚᱜ ᱛᱟᱠᱚᱣᱟ ᱦᱳᱭᱛᱳ ᱩᱱᱠᱩᱣᱟᱜ ᱡᱟᱦᱟᱸ ᱢᱟᱨᱥᱟᱞ ᱰᱟᱦᱟᱨ ᱚᱱᱟ ᱵᱮᱸᱜᱮᱫ ᱢᱟᱨᱥᱟᱞ ᱡᱟᱦᱟᱸ ᱵᱚᱱ ᱢᱮᱛᱟᱜ ᱠᱟᱱ ᱫᱚ ᱦᱚᱭᱛᱳ ᱚᱱᱟ ᱵᱮᱸᱜᱮᱫ ᱢᱟᱨᱥᱟᱞ ᱛᱮᱭ ᱩᱱ ᱚᱠᱛᱚ ᱦᱚᱸ ᱱᱚᱛᱮ ᱵᱤᱞᱚᱢ ᱠᱚᱜ ᱛᱟᱠᱚ-ᱟ ᱥᱮ ᱪᱮᱫ ᱞᱮᱠᱟ ᱟᱢ ᱪᱮᱫ ᱞᱮᱠᱟᱢ ᱞᱟᱹᱭ ᱛᱟᱞᱟᱝᱟ ᱢᱚᱱᱮᱛᱮ ᱚᱱᱟ ᱠᱟᱛᱷᱟ ᱞᱟᱹᱭ
ᱤᱧ ᱦᱚᱸ ᱮᱠᱪᱩᱞᱤ ᱱᱚᱣᱟ ᱦᱚᱸ ᱢᱟᱱᱮ ᱤᱧ ᱦᱚᱧ ᱢᱚᱱᱮ ᱜᱮᱭᱟ ᱡᱮ ᱮᱭᱤᱪ ᱮᱥ ᱚᱱᱛᱚᱛᱚ ᱮᱭᱤᱪ ᱮᱥ ᱢᱟᱥᱴ ᱚᱱᱟ ᱫᱚ ᱟᱨ ᱚᱱᱟ ᱯᱚᱨᱮ ᱫᱚ ᱡᱟᱦᱟᱸ ᱩᱱᱤ ᱠᱚᱨᱟᱣ ᱥᱟᱱᱟᱭᱮ ᱠᱟᱱᱟ ᱥᱮ ᱡᱟᱦᱟᱸ ᱫᱚ ᱟᱡ ᱮ ᱢᱚᱱᱮᱭᱟ ᱡᱮ ᱫᱟᱲᱭᱟᱜ ᱟᱹᱧ ᱟᱨ ᱚᱱᱟᱛᱮ ᱤᱧ ᱯᱷᱤᱭᱩᱪᱟᱨ ᱨᱮ ᱥᱴᱨᱟᱜᱮᱞ ᱫᱟᱲᱮᱭᱟᱜ ᱟᱭ ᱛᱟᱦᱚᱞᱮ ᱚᱱᱟ ᱠᱚᱨᱟᱣ ᱫᱚ ᱫᱚᱨᱠᱟᱨ ᱠᱟᱱ ᱜᱮᱭᱟ ᱪᱮᱫᱟᱜ ᱥᱮ ᱡᱟᱦᱟᱸ ᱱᱤᱛᱚᱜ ᱨᱮᱱᱟᱜ ᱥᱚᱢᱚᱭ ᱨᱮ ᱧᱮᱞᱚᱜ ᱠᱟᱱᱟ ᱠᱟᱹᱣᱰᱤ ᱦᱟᱸᱜ ᱟᱹᱰᱤ ᱜᱟᱱ ᱜᱮ ᱤᱱᱯᱳᱴᱮᱱᱴᱼᱟ
ᱮᱠ ᱵᱟᱨᱮ
ᱮᱵᱟᱨ ᱡᱟᱦᱟᱸᱭ ᱜᱤᱫᱽᱨᱟᱹ ᱱᱚᱣᱟ ᱪᱤᱱᱛᱟᱹ ᱵᱷᱟᱵᱽᱱᱟ ᱟᱠᱟᱫᱼᱟ ᱡᱮ ᱤᱧ ᱯᱟᱲᱦᱟᱣ ᱮᱭᱤᱪ ᱮᱥ ᱠᱚᱢᱯᱞᱤᱴ ᱟᱠᱟᱜᱼᱟ ᱱᱤᱭᱟᱹ ᱯᱚᱨᱮ ᱤᱧ ᱵᱮᱵᱽᱥᱟᱧ ᱠᱚᱨᱟᱣᱟ
ᱤᱧ ᱫᱚ ᱱᱚᱣᱟ ᱪᱤᱱᱛᱟᱹ ᱵᱷᱟᱵᱽᱱᱟ ᱢᱟᱱᱮ ᱢᱟᱱᱮ ᱱᱚᱣᱟ ᱪᱤᱱᱛᱟᱹ ᱵᱷᱟᱵᱽᱱᱟ ᱴᱟᱜ ᱟᱹᱰᱤ ᱜᱟᱱ ᱜᱮ ᱵᱷᱟᱹᱜᱤᱧ ᱵᱩᱡᱷᱟᱹᱣᱟ ᱩᱱᱠᱩ ᱠᱷᱚᱱ ᱡᱟᱦᱟᱸᱭ ᱫᱚ ᱯᱨᱳᱜᱨᱟᱢ ᱨᱮ ᱟᱵᱚᱣᱟᱜ ᱯᱨᱳᱜᱨᱟᱢ ᱦᱩᱭᱩᱜ ᱦᱩᱭᱩᱜ ᱦᱩᱭᱩᱜ ᱠᱟᱱᱟ ᱠᱤᱱᱛᱩ ᱚᱸᱰᱮ ᱫᱤᱠᱩ ᱠᱚ ᱫᱚᱠᱟᱱ ᱪᱷᱟᱹᱛᱤᱠ ᱠᱚ ᱫᱚᱠᱟᱱ ᱠᱚ ᱞᱟᱜᱟᱣ ᱦᱮᱸ ᱥᱮ ᱟᱵᱚᱨᱤᱱ ᱦᱚᱲ ᱠᱚ ᱢᱤᱫᱴᱟᱹᱝ ᱫᱚᱠᱟᱱ ᱠᱚ ᱵᱟᱠᱚ ᱮᱢ ᱟᱠᱟᱟᱜᱼᱟ ᱛᱚ ᱩᱱᱠᱩᱣᱟᱜ ᱚᱱᱟ ᱪᱤᱱᱛᱟᱹ ᱵᱷᱟᱵᱽᱱᱟ ᱠᱷᱚᱱ ᱱᱩᱭᱟᱜ ᱪᱤᱱᱛᱟᱹ ᱵᱷᱟᱵᱽᱱᱟ ᱫᱚ ᱟᱹᱰᱤ ᱜᱟᱱ ᱤᱧ ᱫᱚ ᱵᱷᱟᱹᱜᱤᱧ ᱢᱚᱱᱮᱭᱟ ᱮᱵᱟᱨ ᱚᱱᱟ ᱡᱟᱭᱜᱟ ᱨᱮ ᱡᱟᱦᱟᱸ ᱡᱮ ᱫᱷᱚᱨᱚ ᱡᱟᱦᱟᱸᱭ ᱯᱟᱹᱴᱷᱩᱣᱟᱹ ᱮᱴᱟᱜ ᱪᱤᱠᱤ ᱛᱮ ᱯᱟᱲᱦᱟᱣ ᱮᱱᱟᱭ ᱟᱨ ᱩᱱᱤ ᱪᱤᱠᱤ ᱵᱷᱟᱵᱽᱱᱟ ᱠᱮᱫᱼᱟ ᱡᱮ ᱵᱟᱝ ᱰᱮᱵᱷᱞᱚᱯ ᱦᱩᱭᱩᱜᱼᱟ ᱰᱮᱵᱷᱞᱚᱯ ᱦᱚᱸ ᱦᱩᱭ ᱮᱱᱟ ᱮᱵᱟᱨ ᱤᱧᱟᱹᱜ ᱠᱟᱛᱷᱟ ᱦᱩᱭᱩᱜ ᱠᱟᱱᱟ ᱩᱱᱠᱩ ᱰᱮᱵᱷᱞᱚᱯ ᱴᱟᱜ ᱫᱚ ᱴᱟᱨᱜᱮᱴ ᱠᱟᱱᱟ ᱟᱨ ᱯᱛᱚ ᱦᱩᱭᱩᱜᱜ ᱠᱟᱱᱟ ᱩᱱᱠᱩ ᱡᱩᱫᱤ ᱠᱚ ᱰᱮᱵᱷᱞᱚᱯᱚᱜᱼᱟ ᱟᱵᱚ ᱥᱟᱶᱛᱟ ᱦᱚᱸ ᱫᱷᱤᱨᱮ ᱫᱷᱤᱨᱮ ᱛᱮ ᱰᱮᱵᱷᱞᱚᱯᱼᱟ ᱡᱩᱫᱤ ᱠᱚᱭᱚᱜᱚᱱᱟ ᱾
ᱮᱠ ᱵᱟᱨᱮ
ᱦᱮᱸ ᱮᱵᱟᱨ ᱠᱟᱨᱚᱱ ᱱᱚᱣᱟ ᱠᱩᱞᱤᱭ ᱨᱮᱱᱟᱜ ᱠᱟᱨᱚᱱ ᱫᱚ ᱦᱟᱸᱜ, ᱠᱤᱪᱷᱩ ᱦᱚᱲ ᱫᱚ ᱦᱟᱸᱜ ᱱᱚᱜᱼᱚ ᱱᱚᱣᱟ ᱵᱮᱵᱽᱥᱟ ᱥᱮ ᱤᱭᱟᱹ ᱡᱤᱱᱤᱥ ᱠᱚ ᱱᱚᱣᱟ ᱠᱚᱫᱚ ᱦᱟᱸᱜ ᱵᱟᱠᱚ ᱠᱩᱥᱤᱭᱟᱜᱼᱟ, ᱡᱮ ᱵᱟᱝᱟ ᱟᱵᱚ ᱠᱷᱮᱨᱣᱟᱞ ᱠᱚᱫᱚ ᱱᱚᱣᱟ ᱫᱚ ᱵᱟᱵᱚ ᱫᱟᱲᱮᱭᱟᱜᱼᱟ, ᱚᱱᱠᱟ ᱠᱚ ᱞᱟᱹᱭ ᱢᱮᱱ ᱜᱮᱭᱟ ᱪᱮ
ᱠᱟᱛᱷᱟ ᱫᱚ ᱟᱮ ᱡᱮ ᱵᱟᱵᱚᱱ ᱫᱟᱲᱮ ᱠᱮᱭᱟ ᱥᱮ ᱤᱧ ᱫᱩᱧ ᱚᱦᱚᱸ ᱠᱮᱭᱟ᱾ ᱱᱚᱜᱼᱚ ᱱᱚᱣᱟ ᱠᱟᱛᱷᱟ ᱫᱚᱤᱮ ᱟᱵᱚᱣᱟᱜ ᱫᱚ ᱟᱹᱰᱤ ᱡᱟᱹᱥᱛᱤ ᱜᱮ ᱛᱟᱵᱚᱟ ᱥᱟᱹᱨᱤ ᱠᱟᱛᱷᱟ ᱠᱟᱱ ᱜᱮᱭᱟ᱾
ᱦᱮᱸ ᱢᱟᱱᱮ ᱪᱮᱫᱟᱜ ᱥᱮ ᱱᱩᱠᱩ ᱡᱟᱦᱟᱸᱭ ᱯᱟᱹᱴᱷᱩᱣᱟᱹ ᱠᱚ‌ ᱡᱟᱦᱟᱸᱭ ᱠᱚ ᱪᱤᱱᱛᱟᱹ ᱵᱷᱟᱵᱽᱱᱟᱭᱟ ᱥᱮᱼᱼ ᱚᱱᱟ ᱚᱱᱟ ᱡᱟᱦᱟᱸ ᱡᱚᱠᱷᱚᱱ ᱠᱚ ᱟᱸᱡᱚᱢᱟ ᱡᱮ ᱥᱮ ᱚᱱᱟ ᱪᱤᱱᱛᱟᱹ ᱫᱚᱦᱟᱱᱟ-ᱜ ᱫᱚ ᱦᱟᱸᱜ ᱩᱱᱠᱩᱣᱟᱜ ᱢᱚᱱᱮ ᱠᱷᱚᱱᱫᱚ ᱚᱪᱚᱜ ᱜᱚᱫᱚᱜᱼᱟ ᱥᱮᱠᱚ ᱦᱟᱨ ᱢᱟᱱᱟᱣ ᱞᱮᱠᱟ ᱠᱚ ᱪᱤᱱᱛᱟᱹ ᱵᱷᱟᱵᱽᱱᱟ ᱢᱮ
ᱱᱮᱜᱮᱴᱤᱵᱤᱴᱤ ᱚᱱᱟ ᱱᱮᱜᱮᱴᱤᱵᱷᱤᱴᱤ ᱩᱱᱠᱩᱣᱟᱜ ᱢᱚᱱᱮ ᱨᱮ ᱢᱤᱫᱴᱟᱝ ᱥᱤᱨᱡᱟᱹᱜᱼᱟ
ᱦᱮᱸ ᱦᱩᱸ ᱦᱩᱸ ᱦᱩᱸ ᱦᱮᱸ
ᱡᱮ ᱥᱟᱹᱨᱤᱜᱮ ᱱᱚᱣᱟ ᱫᱚ ᱤᱱᱯᱚᱥᱤᱵᱮᱞ ᱡᱤᱱᱤᱥ ᱜᱮ ᱠᱟᱱᱟ, ᱚᱱᱟ ᱫᱚᱼᱼ ᱠᱳᱱᱳ ᱯᱥᱤᱤᱵᱮᱞ ᱵᱟᱝᱟᱹᱱᱩᱜ ᱠᱟᱫᱟᱢ ᱥᱮ ᱪᱮᱫ ᱞᱮᱠᱟ
ᱦᱮᱸ
ᱦᱳᱭ, ᱟᱫᱚ ᱚᱱᱟ ᱠᱷᱟᱹᱛᱤᱨ ᱛᱮᱜᱮ ᱤᱧ ᱫᱚ ᱞᱟᱹᱭ ᱦᱚᱪᱚᱭᱮᱫᱟ ᱡᱮ ᱩᱱᱤᱭᱟᱜ ᱚᱞ ᱯᱟᱲᱦᱟᱣ ᱨᱮ ᱟᱡ ᱡᱚᱠᱷᱚᱱ ᱟᱭᱟᱜ ᱢᱮᱸᱫ ᱢᱩᱥᱟᱹᱲ ᱟᱵᱚ ᱫᱚ ᱱᱤᱭᱟᱹ ᱫᱚ ᱢᱮᱫ ᱵᱩᱥᱟᱹᱲ ᱠᱟᱛᱷᱟ ᱠᱟᱱ ᱜᱮᱭᱟ ᱡᱮ ᱟᱵᱚ ᱰᱟᱦᱟᱨ ᱩᱫᱩᱜᱽ ᱟᱵᱚᱱᱟᱭ᱾ ᱟᱢ ᱚᱠᱟ ᱰᱟᱦᱟᱨ ᱟᱫᱚᱢ ᱯᱟᱸᱡᱟ ᱫᱟᱲᱮᱭᱟᱜᱼᱟ᱾ ᱟᱢ ᱟᱢ ᱛᱮᱢ ᱯᱟᱸᱡᱟ ᱫᱟᱲᱮᱭᱟᱜᱼᱟ ᱮᱸᱰᱮ ᱠᱷᱟᱱ, ᱡᱮ ᱤᱧ ᱫᱚ ᱱᱚᱣᱟ ᱛᱮ ᱤᱧᱟᱹᱜ ᱰᱟᱦᱟᱨ ᱫᱚᱠᱟᱨ ᱥᱮ ᱤᱧ ᱫᱚ ᱱᱚᱣᱟ ᱛᱮᱜᱮ ᱵᱷᱟᱜᱤᱧ ᱥᱮᱸᱜᱮᱞ ᱫᱟᱲᱮᱭᱟᱜᱼᱟ ᱟᱨᱠᱤ᱾ ᱛᱟᱭᱚᱢ ᱫᱟᱨᱟᱢ ᱨᱮ ᱤᱧᱟᱹᱜᱼᱼ ᱟᱜᱟᱢ ᱵᱟᱦᱟᱨᱮ ᱛᱤᱥᱚ ᱮᱴᱠᱮᱴᱚᱬᱮ ᱵᱟᱝ ᱦᱩᱭᱩᱜᱼᱟ, ᱚᱱᱟ ᱠᱟᱛᱷᱟ ᱫᱚ ᱤᱧ ᱫᱚ ᱯᱩᱭᱞᱩ ᱨᱮᱜᱤᱧ ᱞᱟᱹᱭ ᱟᱠᱟᱫ ᱦᱚᱭ ᱟᱨᱠᱤ ᱚᱱᱠᱟ ᱞᱮᱠᱟ ᱛᱮᱜᱮ ᱚᱱᱠᱟᱱ ᱩᱭᱦᱟᱹᱨᱵᱷᱟᱵᱽᱱᱟ ᱟᱨ ᱚᱱᱟ ᱠᱚᱨᱟᱣ ᱦᱭᱟᱼᱟ ᱥᱮ ᱪᱮᱫ ᱞᱮᱠᱟ?
ᱮ
ᱟᱵᱚ ᱟᱵᱚ ᱦᱚᱸ ᱚᱱᱟ ᱡᱟᱦᱟᱸᱫᱚ ᱦᱩᱭᱩᱜ ᱠᱟᱱᱟ ᱡᱟᱱᱟᱢ ᱟᱲᱟᱝ ᱛᱮ ᱡᱟᱦᱟᱸ ᱚᱞ ᱯᱟᱲᱦᱟᱣ ᱨᱮᱱᱟᱜ ᱠᱟᱛᱷᱟ ᱨᱮᱼᱼ ᱟᱹᱰᱤ ᱦᱚᱲᱜᱮ ᱱᱚᱣᱟ ᱵᱟᱠᱚ ᱵᱟᱰᱟᱭ ᱦᱚ ᱫᱟᱲᱮ ᱠᱟᱛᱷᱟ ᱠᱚ ᱵᱟᱝ ᱠᱟᱱᱟ ᱟᱫᱚ ᱚᱠᱚᱭ ᱞᱟ. ᱜᱤᱫ ᱪᱮᱫ ᱦᱩᱭᱩᱜᱼᱟ? ᱪᱮᱫ ᱵᱚᱱ ᱧᱟᱢᱟ ᱟᱫᱚ ᱪᱮᱫ ᱦᱩᱭᱩᱜᱼᱟ ᱪᱮᱫ ᱵᱚᱱ ᱧᱟᱢᱟ ᱚᱱᱟ ᱠᱟᱛᱷᱟ ᱫᱚ ᱢᱟᱨᱟᱝ ᱠᱟᱛᱷᱟ ᱫᱚ ᱵᱟᱝ ᱠᱟᱱᱟ᱾ ᱢᱟᱨᱟᱝ ᱠᱟᱛᱷᱟ ᱫᱚ ᱦᱩᱭᱩᱜ ᱠᱟᱱᱟ ᱟᱢ ᱡᱮ ᱟᱢ ᱮ ᱮᱴᱟᱜ ᱦᱚᱲᱟᱜ ᱯᱟᱹᱨᱥᱤ ᱛᱮ ᱡᱚᱠᱷᱚᱱ ᱚᱞ ᱯᱟᱲᱦᱟᱜ ᱟᱢ ᱥᱮ ᱵᱟᱝ ᱟᱢ ᱫᱚ ᱢᱚᱬᱮ ᱥᱮᱨᱢᱟ ᱩᱱᱠᱩ ᱠᱷᱚᱱᱟᱜ ᱫᱚᱢᱼᱼ ᱛᱟᱭᱱᱚᱢ ᱠᱚᱣᱟ ᱮᱠᱢᱟᱛᱨᱚ ᱛᱚ ᱚᱠᱚᱚᱭ ᱠᱚ ᱫᱟᱲᱮᱭᱟᱜᱼᱟ ᱠᱚ ᱡᱟᱦᱟᱸᱭ ᱫᱚ ᱦᱩᱭᱩᱜ ᱠᱟᱱᱟ ᱜᱤᱫᱽᱨᱟᱹ ᱠᱷᱚᱱ ᱜᱮᱼᱼ ᱩᱱᱠᱩ ᱫᱚ ᱟᱭᱳ ᱟᱲᱟᱝ ᱫᱚ ᱵᱟᱝ ᱥᱮ ᱪᱮᱫ ᱦᱚᱪᱚ ᱠᱟᱛᱮᱮᱫ ᱫᱚ ᱪᱷᱟᱛᱤᱠ ᱪᱤᱠᱟ ᱟᱲᱟᱝ ᱠᱟᱛᱮ ᱜᱮ ᱠᱚ ᱨᱚᱲ ᱪᱟᱪᱚ ᱠᱮᱴᱮᱡᱮᱫ ᱠᱚᱣᱟ ᱠᱚ ᱥᱮ ᱩᱱᱠᱩ ᱫᱚ ᱴᱷᱤᱠᱟᱹᱱ ᱜᱮᱭᱟ ᱠᱚ, ᱢᱮᱱᱠᱷᱟᱱ ᱤᱧ ᱟᱢ ᱨᱮᱱ ᱡᱟᱦᱟᱸ ᱜᱮ ᱦᱚᱯᱚᱱ ᱦᱚᱯᱚᱱ ᱠᱚᱠᱚ ᱩᱰᱩᱝᱚᱜ ᱠᱟᱱᱟ ᱠᱚ ᱥᱮ, ᱦᱚᱭᱟᱜ ᱦᱩᱭᱩᱜ ᱠᱟᱱᱟ ᱠᱚ, ᱩᱱᱠᱩ ᱫᱚ ᱱᱚᱜᱼᱚ ᱱᱚᱣᱟ ᱟᱵᱚᱣᱟᱜ ᱡᱟᱱᱟᱢ ᱟᱲᱟᱝ ᱥᱮ ᱟᱭᱳ ᱟᱲᱟᱝ ᱠᱚ ᱥᱮᱬᱟᱭᱟ᱾ ᱟᱨ ᱟᱭᱳ ᱟᱲᱟᱝ ᱛᱮ ᱢᱚᱬᱮ ᱥᱮᱨᱢᱟ ᱩᱱᱠᱩ ᱫᱚᱠᱚ ᱪᱟᱪᱚ ᱵᱟᱲᱟᱜᱼᱟ᱾ ᱟᱨ ᱟᱭᱳ ᱟᱲᱟᱝᱟ ᱛᱟᱞᱟ ᱨᱮᱜᱮ ᱩᱱᱠᱩ ᱫᱚᱠᱚ ᱛᱟᱦᱮᱸᱱᱟ, ᱡᱚᱠᱷᱚᱱ ᱠᱷᱟᱱ ᱜᱮ ᱟᱭᱳ ᱟᱲᱟᱝ ᱠᱷᱚᱱ ᱪᱷᱟᱹᱛᱤᱠ ᱟᱲᱟᱝ ᱨᱮᱼᱼ ᱛᱟᱞᱟ ᱨᱮᱠᱚ ᱵᱚᱞᱚᱜᱼᱟ ᱥᱮ ᱵᱟᱝᱼᱼ ᱟᱫᱚ ᱩᱱᱠᱩ ᱫᱚ ᱩᱱ ᱥᱚᱢᱚᱭ ᱟᱨᱦᱚᱸ ᱥᱮᱬᱟ ᱞᱟᱜᱟᱣ ᱟᱠᱚᱣᱟ ᱪᱟᱪᱳ ᱞᱟᱜᱟᱣᱟ ᱠᱚᱣᱟ ᱾ ᱢᱚᱬᱮ ᱥᱮᱨᱢᱟ ᱚᱞ ᱛᱮ ᱩᱱᱠᱩ ᱫᱚ ᱟᱫᱚ ᱥᱚᱢᱚᱭ ᱜᱮ ᱧᱮᱞ ᱟᱵᱚᱱ ᱡᱮ ᱪᱮᱫᱟᱜ ᱪᱷᱟᱹᱛᱤᱠ ᱦᱚᱯᱚᱱ ᱥᱟᱶ ᱫᱚ ᱟᱵᱚ ᱫᱚ ᱪᱮᱫᱟᱜ ᱵᱟᱵᱚᱱ ᱫᱟᱲᱮᱭᱟᱜᱼᱟ ᱩᱱᱠᱩ ᱥᱟᱶᱛᱮ ᱴᱮᱠᱠᱟᱼᱼ ᱪᱮᱫ ᱞᱮᱠᱟᱛᱮ ᱵᱟᱵᱚᱱ ᱫᱟᱲᱮᱭᱟᱜᱼᱟ ᱱᱮᱜᱼᱮ ᱱᱤᱭᱟᱹ ᱠᱟᱨᱚᱱ ᱛᱮᱜᱮ ᱟᱵᱚ ᱫᱚ᱾ ᱯᱟᱱᱛᱮ ᱠᱟᱛᱮᱫ ᱵᱟᱝᱵᱚᱱ ᱥᱮᱱ ᱫᱟᱲᱮᱭᱟᱜᱼᱟ ᱥᱮ ᱪᱮᱫ ᱞᱮᱠᱟ ᱜᱚᱝᱠᱮ?
ᱦᱮᱸ ᱦᱮᱸ ᱦᱮᱸ ᱪᱤᱱᱛᱟᱹ ᱵᱷᱟᱵᱽᱱᱟ ᱫᱚ ᱟᱵᱚᱣᱟᱜ, ᱥᱟᱹᱨᱤ ᱠᱟᱛᱷᱟ ᱛᱚ ᱟᱹᱰᱤ ᱜᱟᱱ ᱜᱮ ᱰᱟᱣᱩᱱ ᱧᱚᱜ ᱜᱮᱛᱟᱵᱚᱱᱟ ᱛᱚ᱾
ᱢᱟᱱᱮ ᱡᱷᱚᱛᱚ ᱢᱟᱱᱮ ᱡᱟᱦᱟᱸᱭ ᱦᱚᱭᱛᱚ ᱚᱠᱚᱭᱟᱜ ᱦᱚᱭᱛᱚ ᱪᱤᱱᱛᱟᱹ ᱵᱷᱟᱵᱽᱱᱟ ᱥᱮᱬᱟᱧᱚᱜ ᱫᱚᱦᱚ ᱩᱱᱤ ᱦᱚᱸᱠᱚ ᱜᱚᱦᱚᱲ ᱟᱬᱜᱚ ᱜᱚᱫᱮᱭᱟ ᱦᱮᱸᱥᱮ ᱦᱚᱸᱜ ᱚᱱᱟ ᱡᱤᱱᱤᱥ ᱴᱟᱜ ᱦᱩᱭᱩᱜ ᱠᱟᱱ ᱠᱷᱟᱹᱛᱤᱨ ᱦᱚᱸ ᱵᱟᱠᱷᱟᱱ ᱫᱚ ᱪᱷᱟᱹᱛᱤᱠ ᱥᱟᱨᱟ ᱫᱚ ᱟᱵᱚ ᱫᱚ ᱟᱹᱰᱤ ᱪᱮᱦᱨᱟ ᱵᱚ ᱛᱟᱲᱟᱢ ᱫᱚ ᱥᱮ ᱩᱱᱠᱩ ᱮᱸ ᱯᱟᱱᱛᱮ ᱛᱮ ᱛᱟᱲᱟᱢ ᱫᱚ ᱟᱵᱚ ᱟᱹᱰᱤ ᱪᱮᱦᱨᱟ ᱜᱟᱱ ᱠᱚᱜ ᱛᱟᱵᱚᱱᱟ ᱥᱮ ᱩᱸ ᱦᱩᱸ ᱡᱟᱦᱟᱸ ᱮᱸ ᱠᱟᱹᱢᱤ ᱡᱚᱠᱷᱚᱱ ᱧᱮᱞᱚᱜᱼᱟ ᱡᱟᱦᱟᱸ ᱡᱮ ᱠᱟᱹᱢᱤ ᱠᱚᱠᱚ ᱠᱚᱨᱟᱣᱮᱫᱟ ᱦᱟᱸᱜ ᱢᱟᱱᱮ ᱟᱵᱚᱨᱮᱱ ᱦᱚᱲ ᱠᱚᱧ ᱧᱮᱞ ᱵᱟᱲᱟ ᱠᱟᱜ ᱠᱚᱣᱟ ᱪᱮᱫ ᱱᱚᱣᱟ ᱫᱚ ᱤᱧ ᱢᱟᱡᱷᱮ ᱢᱟᱡᱷᱮ ᱞᱟᱸᱫᱟ ᱦᱚᱸ ᱵᱩᱡᱷᱟᱹᱜ ᱜᱮᱭᱟ ᱞᱟᱹᱭᱟ ᱠᱚ ᱡᱮ ᱟᱵᱚ ᱦᱚᱲ ᱫᱟᱨᱟᱭ ᱛᱮᱫᱚ ᱵᱮᱵᱽᱥᱟ ᱠᱚ ᱵᱟᱝ ᱜᱟᱱᱚᱜᱼᱟ ᱵᱟ ᱚᱞ ᱯᱟᱲᱦᱟᱣ ᱛᱮ ᱪᱮᱫ ᱞᱟᱵᱷᱴᱟᱜ ᱦᱩᱭᱩᱜᱼᱟ ᱦᱮᱸ ᱠᱤᱱᱛᱩ ᱵᱟᱦᱨᱮ ᱠᱟᱹᱢᱤ ᱪᱟᱞᱟᱣ ᱫᱚ ᱫᱚ ᱞᱟᱵ ᱦᱩᱭᱩᱜᱼᱟ ᱦᱟᱸᱜ ᱱᱚᱣᱟ ᱫᱚ ᱵᱟᱹᱧ ᱵᱟᱲᱟᱭᱟ ᱪᱮᱫ ᱞᱮᱠᱟ ᱠᱚ ᱦᱤᱥᱟᱵ-ᱟ ᱦᱮᱸ ᱱᱚᱣᱟ ᱫᱚ ᱦᱟᱜ ᱤᱧ ᱦᱚᱸᱦᱤᱥᱟᱹᱵ ᱛᱮ ᱦᱟᱸᱜ ᱵᱟᱹᱧ ᱵᱩᱡᱷᱟᱹᱣ ᱫᱟᱲᱮ ᱟᱠᱟᱫᱟ ᱡᱮ ᱪᱮᱫ ᱞᱮᱠᱟᱛᱮ ᱵᱟᱦᱨᱮ ᱠᱟᱹᱢᱤ ᱪᱟᱞᱟᱣ ᱞᱮᱠᱷᱟᱱ ᱞᱟᱵᱷ ᱦᱩᱭᱩᱜᱼᱟ, ᱵᱷᱚᱵᱤᱥᱚᱛ ᱞᱟᱹᱜᱤᱫ ᱥᱮ ᱱᱤᱛᱚᱜ ᱞᱟᱹᱜᱤᱫ ᱦᱮᱸ ᱠᱟᱹᱴᱤᱡ ᱠᱟᱹᱴᱤᱡ ᱜᱤᱫᱽᱨᱟᱹ ᱠᱷᱚᱱ ᱠᱚ ᱟᱨᱟᱢᱵᱷᱚ ᱮᱠᱷᱚᱱ ᱵᱟᱦᱨᱮ ᱠᱟᱹᱢᱤ ᱠᱚ ᱪᱟᱞᱟᱜᱼᱟ᱾
ᱦᱩᱸ
ᱛᱚ
ᱤᱧᱟᱹᱜ ᱫᱚ ᱦᱮ ᱵᱟᱭᱨᱮ ᱠᱟᱹᱢᱤ ᱫᱚ ᱥᱚᱢᱚᱭ ᱥᱟᱯᱮᱠᱷᱮ ᱦᱚᱲᱟᱜ ᱪᱟᱞᱟᱣ ᱫᱚ ᱴᱷᱤᱠᱟᱹᱱ ᱜᱮᱭᱟ ᱢᱮᱱ ᱠᱷᱟᱱ ᱠᱟᱹᱴᱤᱡ ᱠᱷᱚᱱ ᱪᱟᱞᱟᱣ ᱫᱚ ᱚᱱᱟ ᱫᱚ ᱠᱤᱱᱛᱩ ᱤᱧᱫᱩᱧ ᱞᱟᱹᱭᱟ ᱵᱟᱝ ᱪᱮᱫᱟᱜ ᱵᱟᱝᱢᱟ ᱩᱱᱤ ᱫᱚ ᱟᱭᱟᱜ ᱡᱟᱦᱟᱸ ᱟᱜᱟᱢ ᱰᱟᱦᱟᱨ ᱨᱮᱱᱟᱜ ᱩᱭᱦᱟᱹᱨ ᱵᱷᱟᱵᱽᱱᱟ ᱥᱮ ᱵᱟᱝ ᱩᱱᱤ ᱫᱚ ᱚᱱᱟ ᱛᱟᱦᱮᱱ ᱛᱮ ᱩᱱᱤ ᱫᱚ ᱠᱷᱟᱹᱞᱤ ᱜᱚᱛᱚᱨ ᱠᱷᱟᱴᱟᱣᱟᱹᱧ ᱟᱨᱤᱧ ᱠᱷᱨᱪᱟᱭᱟ ᱜᱚᱛᱚᱨᱤᱧ ᱠᱷᱟᱴᱟᱣᱟ ᱟᱨᱤᱧ ᱠᱷᱚᱨᱪᱟᱭᱟ ᱤᱱᱟᱹᱜ ᱜᱮ ᱩᱱᱤᱭᱟᱜ ᱩᱭᱦᱟᱹᱨ ᱵᱷᱟᱵᱽᱱᱟ ᱫᱚ ᱛᱟᱦᱮᱱ ᱛᱟᱭᱟ᱾ ᱥᱮ ᱪᱮᱫ ᱞᱮᱠᱟ?
ᱦᱩᱸ ᱦᱩᱸ ᱦᱩᱸ ᱟᱨ ᱡᱩᱫᱤ ᱮᱴᱠᱮᱴᱚᱬᱮ ᱡᱟᱦᱟᱸ ᱠᱟᱹᱣᱰᱤ ᱨᱮᱱᱟᱜ ᱮᱴᱠᱮᱴᱚᱬᱮ ᱦᱩᱭᱩᱜ ᱠᱟᱱ ᱠᱟᱱ ᱨᱮᱦᱚᱸ ᱟᱵᱚᱣᱟᱜ ᱡᱟᱦᱟᱸ ᱱᱤᱛᱳᱜ ᱨᱮᱱᱟᱜ ᱥᱤᱪᱩᱭᱮᱥᱚᱱ ᱢᱮᱱᱟᱜ ᱥᱮ ᱡᱟᱦᱟᱸ ᱟᱵᱚᱣᱟᱜ ᱟᱲᱟᱝ ᱛᱮ ᱡᱟᱦᱟᱸ ᱚᱞ ᱯᱟᱲᱦᱟᱣ ᱟᱨᱚᱢᱵᱚ ᱠᱟᱱᱟ ᱱᱚᱣᱟ ᱨᱮᱫᱚ ᱠᱟᱹᱣᱰᱤ ᱨᱮᱱᱟᱜ ᱥᱚᱢᱚᱥᱟ ᱡᱩᱫᱤ ᱞᱟᱹᱭ ᱩᱪᱷᱱᱟ ᱥᱮ ᱱᱚᱣᱟ ᱫᱚ ᱦᱟᱸᱜ ᱵᱟᱝ ᱥᱚᱢᱚᱥᱟ ᱛᱤᱸᱜᱩᱱᱟ ᱮᱭᱤᱪ ᱮᱥ ᱫᱷᱟᱹᱨᱤᱡ ᱚᱱᱛᱚ ᱦᱮᱸ ᱥᱮ ᱱᱚᱜᱼᱱᱟ ᱟᱫᱚ ᱚᱱᱟ ᱯᱚᱨᱮ ᱠᱟᱹᱣᱰᱤ ᱠᱷᱟᱹᱛᱤᱨ ᱴᱷᱤᱠ ᱜᱮᱭᱟ ᱵᱟᱦᱨᱮᱭ ᱪᱟᱞᱟᱣ ᱠᱟᱱᱟᱭ ᱦᱮᱸ ᱚᱱᱟ ᱠᱷᱚᱱ ᱠᱟᱹᱣᱰᱤ ᱟᱨᱟᱣ ᱟᱹᱜᱩ ᱠᱟᱜᱟᱭ ᱩᱯᱚᱨᱚᱱᱚ ᱱᱤᱡᱮᱨᱟᱜ ᱰᱮᱵᱷᱞᱚᱯ ᱞᱟᱹᱜᱤᱫ ᱡᱟᱦᱟᱱᱟᱜ ᱮ ᱠᱚᱨᱟᱣ ᱟᱠᱟᱫ ᱱᱚᱣᱟ ᱫᱚ ᱴᱷᱤᱠ ᱜᱮᱭᱟ᱾
ᱦᱩᱸ ᱦᱩᱸ
ᱦᱮᱸ
ᱚᱱᱟ ᱠᱷᱟᱹᱛᱤᱨ ᱛᱮᱜᱮ ᱤᱧᱦᱚᱧ ᱞᱟᱹᱭᱫᱟ ᱡᱮ ᱵᱟᱭᱨᱮ ᱠᱟᱹᱢᱤ ᱡᱮ ᱵᱟᱹᱲᱤᱡᱼᱟ ᱤᱧ ᱫᱚ ᱵᱟᱹᱧ ᱞᱟᱹᱭᱟ ᱢᱮᱱᱠᱷᱟᱱ ᱥᱚᱢᱚᱭ ᱥᱟᱯᱮᱠᱷᱮ ᱫᱚ ᱠᱤᱱᱛᱩ ᱪᱟᱞᱟᱣ ᱦᱚᱸ ᱞᱟᱹᱠᱛᱤᱭᱟ ᱟᱵᱚ ᱫᱚ ᱵᱟᱲᱟᱭ ᱜᱮᱭᱟᱵᱚᱱ ᱡᱮ ᱞᱟᱦᱟ ᱠᱷᱚᱱ ᱫᱚ ᱫᱷᱚᱱ ᱥᱚᱢᱯᱚᱛᱤ ᱟᱵᱚᱣᱟᱜ ᱫᱚ ᱵᱟᱹᱱᱩᱜ ᱟᱠᱟᱫ ᱛᱟᱵᱚᱱᱟ
ᱦᱩᱸ ᱦᱩᱸ ᱦᱩᱸ
ᱟᱨᱡᱟᱣ ᱠᱟᱛᱮ ᱵᱟᱹᱱᱩᱜ ᱠᱷᱟᱹᱛᱤᱨ ᱟᱵᱚ ᱫᱚ ᱫᱤᱱ ᱪᱟᱞᱟᱜ ᱨᱤᱱ ᱵᱟᱝ ᱦᱩᱭ ᱟᱠᱟᱱ ᱛᱟᱵᱚᱱᱟ ᱱᱤᱛᱚᱜ ᱡᱚᱠᱷᱚᱱ ᱚᱞ ᱯᱟᱲᱦᱟᱣ ᱨᱮ ᱠᱷᱚᱨᱪᱟ ᱠᱚ ᱱᱟᱥᱮ ᱞᱟᱜᱟᱣ ᱤᱫᱤᱜ ᱠᱟᱱ ᱜᱮᱭᱟ᱾ ᱟᱫᱚ ᱚᱱᱟ ᱛᱮᱜᱮ ᱢᱚᱴᱟᱢ ᱩᱴᱤ᱾ ᱡᱟᱦᱟᱸ ᱟᱫᱚ ᱡᱟᱦᱟᱱᱟᱜ ᱠᱟᱹᱢᱤ ᱞᱟᱹᱜᱤᱫᱚᱜ ᱠᱟᱱᱟ ᱵᱮᱵᱽᱥᱟ ᱵᱟᱱᱤᱡᱽᱡᱚ ᱠᱷᱩᱞᱟᱹᱣ ᱞᱟᱹᱜᱤᱫ ᱫᱚ ᱚᱱᱟ ᱞᱟᱹᱜᱤᱫ ᱦᱚᱸ ᱴᱟᱠᱟ ᱠᱚᱲᱤ ᱵᱟᱹᱱᱩᱜ ᱛᱟᱞᱤᱧᱟ᱾ ᱛᱟᱦᱚᱞᱮ ᱪᱮᱫ ᱪᱤᱠᱟᱹᱭᱟ ᱱᱤᱛᱚᱜ ᱵᱟᱭᱨᱮᱵ ᱥᱮᱱ ᱠᱟᱛᱮ ᱛᱷᱚᱠ ᱡᱟ ᱴᱟᱠᱟ ᱜᱮ ᱧᱟᱢ ᱠᱟᱛᱮᱫ ᱟᱜᱩᱭ ᱠᱟᱛᱮᱫ ᱤᱧᱟᱜ ᱟᱡ ᱠᱟᱹᱢᱤᱨᱮ ᱞᱟᱜᱟᱣᱟᱭ ᱥᱮ ᱟᱡ ᱚᱱᱟᱛᱮ ᱠᱟᱹᱢᱤᱭᱟᱭ ᱥᱮ ᱪᱮᱫ ᱞᱮᱠᱟ
ᱦᱩᱸ ᱦᱩᱸ ᱦᱩᱸ ᱮᱸᱦᱮᱸ ᱤᱱᱟᱹ ᱨᱮᱦᱚᱸ ᱠᱚ ᱡᱩᱫᱤ ᱠᱚ ᱠᱚᱨᱟᱣᱟ ᱛᱟᱵᱚᱱᱟ ᱚᱱᱮ ᱥᱟᱹᱨᱤ ᱠᱟᱛᱷᱟ ᱞᱟᱹᱭ ᱛᱮ
ᱟᱵᱚᱨᱮᱱ ᱦᱚᱲ ᱠᱚ ᱱᱤᱛᱚᱜ ᱡᱟᱦᱟᱸ ᱟᱵᱚ ᱡᱟᱦᱟᱸ ᱥᱚᱢᱟᱡᱽ ᱨᱮᱱᱟᱜ ᱠᱚᱱᱰᱤᱥᱮᱱ ᱧᱮᱞᱛᱮ ᱟᱹᱰᱤᱜᱟᱱ ᱜᱮ ᱢᱚᱱᱮ ᱟᱹᱲᱤᱥᱚᱜᱼᱟ ᱡᱚᱠᱷᱚᱱ ᱜᱤᱫᱽᱨᱟᱹ ᱠᱚᱠᱚ ᱦᱚᱲ ᱥᱟᱢᱟᱱ ᱨᱮᱠᱚ ᱮᱱᱮᱡ ᱵᱟᱲᱟᱭᱟ᱾ ᱟᱭᱳ-ᱵᱟᱵᱟ ᱠᱚᱠᱚ ᱧᱩ ᱵᱩᱞ ᱜᱷᱟᱞᱴᱟᱣ ᱠᱚᱜ-ᱟ ᱦᱟᱲᱟᱢ ᱦᱟᱯᱲᱟᱢ ᱠᱚ ᱠᱚ ᱩᱰᱩᱠ- ᱯᱩᱨᱟᱹ ᱞᱟᱜᱟᱣ ᱩᱰᱩᱠ ᱦᱚᱪᱚᱜ-ᱟ ᱾ ᱟᱹᱛᱩ ᱨᱮᱱᱟᱜ ᱢᱤᱫᱴᱤᱡ ᱥᱤᱥᱴᱮᱢ ᱵᱟᱹᱱᱩᱜ-ᱟ ᱦᱚᱜ ᱱᱚᱣᱟ ᱠᱚ ᱡᱚᱠᱷᱚᱱ ᱧᱮᱞᱚᱜ-ᱟ ᱥᱮ ᱢᱟᱱᱮ ᱥᱟᱹᱨᱤ ᱠᱟᱛᱷᱟ ᱢᱚᱱᱮ ᱫᱚ ᱟᱹᱰᱤ ᱜᱟᱱ ᱜᱮ ᱵᱟᱹᱲᱤᱡᱚᱜ-ᱟ ᱟᱹᱰᱤ ᱜᱟᱱ ᱾
ᱢᱤᱫᱴᱟᱝ ᱟᱹᱛᱩ ᱨᱮ ᱵᱟᱨᱭᱟ ᱢᱟᱹᱡᱷᱤ
ᱵᱟᱡᱮᱜ ᱵᱟᱨᱭᱟ ᱢᱟᱺᱡᱷᱤ ᱦᱮᱸ ᱟᱨᱚᱞ ᱱᱚᱛᱮ ᱢᱟ ᱢᱤᱫᱴᱤᱡ ᱢᱟᱱᱮ ᱪᱤᱱᱛᱟᱹ ᱨᱮᱱᱟᱜ ᱠᱟᱛᱷᱟ ᱠᱟᱱᱟ ᱱᱚᱣᱟ ᱫᱚ ᱪᱤᱠᱟᱹᱛᱮ ᱦᱩᱭᱩᱜ ᱠᱟᱱᱟ ᱦᱟᱸᱜ ᱟᱫᱚ ᱵᱟᱝ ᱵᱟᱲᱟᱭᱚᱜ ᱠᱟᱱᱟ ᱛᱚ ᱚᱱᱟ ᱡᱟᱭᱜᱟ ᱨᱮᱫᱚ ᱵᱟᱝ ᱪᱟᱞᱟᱣ ᱵᱟᱲᱟ ᱦᱩᱭ ᱠᱟᱱᱟ ᱢᱟᱱᱮ ᱚᱱᱟ ᱢᱟᱱᱮ ᱡᱮᱢᱚᱱ ᱦᱩᱭᱩᱜ ᱠᱟᱱᱟ ᱢᱤᱫᱴᱮᱱ ᱟᱛᱳ ᱨᱮ ᱵᱟᱨᱭᱟ ᱢᱟᱺᱡᱷᱤ ᱚᱱᱟ ᱢᱟ ᱦᱩᱭᱩᱜ ᱠᱟᱱᱟ ᱾ ᱛᱟᱨᱯᱚ ᱨᱮ ᱯᱟᱨᱜᱟᱱᱟ ᱡᱟᱦᱟᱸᱭ ᱢᱮᱱᱟᱜ ᱠᱚᱣᱟ ᱩᱱᱠᱩ ᱟᱨ ᱮᱠᱥᱴᱨᱟ ᱠᱚᱢᱤᱴᱤ ᱠᱚᱠᱚ ᱵᱮᱱᱟᱣ ᱮᱫᱟ ᱦᱮᱸᱥᱮ᱾ ᱚᱱᱟ ᱠᱚ ᱡᱤᱱᱤᱥ ᱫᱚ ᱪᱮᱫᱟᱜ ᱡᱚᱛᱚ ᱦᱚᱲᱜᱮ ᱰᱮᱵᱷᱞᱚᱯᱢᱮᱱᱴ ᱞᱟᱹᱜᱤᱫ᱾ ᱡᱩᱫᱤ ᱦᱮᱸ ᱠᱟᱹᱣᱰᱤ ᱟᱨᱡᱟᱣ ᱥᱟᱱᱟᱭᱮᱫ ᱢᱮᱭᱟ ᱛᱟᱦᱚᱞᱮ ᱫᱚ ᱟᱢᱫᱚ ᱟᱞᱚᱢ ᱪᱟᱞᱟᱜ-ᱟ ᱚᱱᱟ ᱡᱟᱭᱜᱟ ᱨᱮ ᱾
ᱚᱱᱟ ᱫᱚ ᱟᱵ ᱡᱟᱭᱜᱟ ᱞᱟᱹᱜᱤᱫ ᱫᱚ ᱵᱟᱝ ᱠᱟᱱᱟ, ᱟᱹᱰᱤ ᱦᱚᱲ ᱫᱚ ᱠᱟᱹᱣᱰᱤ ᱞᱟᱹᱜᱤᱫ ᱫᱚ ᱯᱟᱨᱜᱟᱱᱟ ᱠᱚᱨᱮ ᱠᱚ ᱛᱟᱦᱮᱱ ᱠᱟᱱᱟ ᱱᱩᱠᱩ ᱫᱚ ᱟᱸᱚᱢ ᱵᱟᱲᱟ ᱡᱟᱭᱦᱳᱠ ᱚᱱᱟ ᱫᱚ ᱦᱟᱸᱜ ᱥᱟᱹᱨᱤ ᱥᱮ ᱠᱷᱟᱹᱞᱤ ᱫᱚ ᱵᱟᱹᱧ ᱵᱟᱲᱟᱭᱟ
ᱵᱟᱝ ᱵᱟᱝ ᱥᱟᱹᱨᱤ ᱜᱮ ᱠᱟᱱ ᱜᱮᱭᱟ ᱮᱠ ᱵᱚᱪᱷᱚᱨ ᱠᱟᱛᱷᱟ ᱟᱨ ᱪᱮᱫ ᱠᱚ ᱞᱟᱹᱭᱟ ᱢᱮᱫᱱᱤᱯᱩᱨ ᱠᱷᱚᱲᱚᱜᱯᱩᱨ ᱥᱮᱱᱟᱜ ᱠᱟᱛᱷᱟ ᱜᱮ ᱚᱱᱛᱮᱱᱤᱡ ᱡᱟᱦᱟᱸ ᱯᱟᱨᱜᱟᱱᱟ ᱠᱟᱛᱷᱟ ᱫᱚ ᱟᱨ ᱚᱠᱚᱭ ᱦᱟᱹᱱᱤ ᱱᱟᱹ ᱢᱤᱫᱴᱟᱝ ᱟᱸᱥ ᱦᱟᱥᱟ ᱮᱢ ᱟᱠᱟᱫ ᱠᱚᱣᱟᱭ ᱵᱟᱝᱢᱟ ᱤᱧ ᱱᱚᱝᱠᱟ ᱱᱩᱭ ᱥᱟᱶ ᱫᱧ ᱫᱩᱲᱩᱵ ᱛᱤᱸᱜᱩᱱᱟ ᱤᱧ ᱪᱟᱹᱠᱨᱤᱧ ᱧᱟᱢᱟ
ᱦᱩᱸ ᱦᱩᱸ
ᱦᱟᱸᱜ ᱚᱱᱠᱟ ᱠᱟᱛᱮᱫ ᱩᱱᱤ ᱚᱟᱭ ᱯᱟᱨᱜᱟᱱᱟ ᱞᱮᱱᱟᱭ ᱚᱱᱟ ᱵᱩᱡᱽ ᱫᱟᱲᱮᱭᱟᱜ ᱠᱟᱱᱟ ᱩᱱᱤ ᱛᱟᱦᱚᱞᱮ ᱪᱮᱫ ᱞᱮᱠᱟᱭ ᱪᱮᱫ ᱩᱭᱦᱟᱹᱨ ᱵᱷᱟᱵᱱᱟ ᱠᱟᱛᱮᱫ ᱯᱟᱨᱜᱟᱱᱟ ᱨᱮ ᱟᱬᱜᱚ ᱞᱮᱱᱟ ᱯᱟᱨᱜᱟᱱᱟ ᱞᱟᱹᱭᱤᱱ ᱨᱮ?
ᱮᱸᱜ ᱟᱨ ᱤᱧ ᱞᱟᱹᱭᱮᱫ-ᱟ ᱡᱮ ᱦᱳᱭ ᱴᱷᱤᱠ ᱜᱮᱭᱟ ᱟᱢ ᱡᱚᱠᱷᱚᱱ ᱠᱟᱹᱣᱰᱤ ᱟᱨᱡᱟᱣ ᱥᱟᱱᱟ ᱢᱮᱭᱟ ᱛᱟᱦᱚᱞᱮ ᱟᱢ ᱫᱚ ᱯᱚᱞᱤᱴᱤᱠᱥ ᱨᱮ ᱪᱟᱞᱟᱜ ᱢᱮ ᱾ ᱟᱵᱚᱣᱟᱜ ᱥᱚᱢᱟᱡᱽ ᱨᱮ ᱪᱮᱫᱟᱜ ᱵᱮᱠᱟᱨᱮᱢ ᱱᱚᱥᱴᱚᱭᱮᱫᱟ ᱦᱮᱸ ᱥᱮ ᱵᱟᱝ
ᱧᱮᱞ ᱞᱮᱜᱮ ᱠᱟᱛᱷᱟ ᱫᱚ ᱠᱟᱱ ᱜᱮᱭᱟ ᱥᱮ
ᱚᱱᱟ ᱠᱟᱨᱚᱱ ᱛᱮᱜᱮ ᱤᱧᱫᱚ ᱥᱟᱹᱨᱤ ᱠᱟᱛᱷᱟ ᱟᱹᱰᱤᱜᱟᱱ ᱜᱮ ᱦᱟᱸᱜ ᱢᱚᱱᱮ ᱟᱹᱲᱤᱥ ᱨᱮ ᱢᱮᱱᱟᱜ-ᱟᱭ ᱥᱟᱹᱨᱤ ᱠᱟᱛᱷᱟ ᱫᱚ ᱱᱚᱣᱟ ᱠᱟᱱᱟ ᱦᱟᱸᱜ ᱤᱧᱫᱚ ᱦᱟᱸᱜ ᱤᱧᱫᱚ ᱦᱟᱸᱜ ᱵᱟᱝᱞᱟ ᱢᱤᱰᱤᱭᱟᱢ ᱛᱮᱧ ᱯᱟᱲᱦᱟᱣ ᱟᱠᱟᱱᱟ ᱦᱮᱸ ᱥᱮ ᱜᱤᱫᱽᱨᱟᱹ ᱨᱮ ᱛᱟᱨᱯᱚᱨ ᱛᱟᱨᱯᱚᱨᱮ ᱮᱤᱪ ᱮᱥ ᱨᱮᱫᱚ ᱦᱟᱸᱜ ᱤᱝᱞᱤᱥ ᱢᱤᱰᱤᱭᱟᱢ ᱛᱮ ᱫᱮᱱ ᱠᱚᱞᱮᱡᱽ ᱨᱮ ᱠᱮᱢᱤᱥᱴᱨᱤᱧ ᱥᱟᱵ ᱟᱠᱟᱜ-ᱟ ᱦᱟᱸᱜ, ᱮᱵᱟᱨ ᱤᱧ ᱟᱸ ᱵᱟᱵᱟ ᱫᱚ ᱞᱟᱦᱟ ᱫᱚ ᱯᱟᱨᱜᱟᱱᱟ ᱛᱟᱦᱮᱸ ᱠᱟᱱᱟᱭ ᱾ ᱛᱚ ᱤᱧᱫᱚ ᱥᱚᱢᱟᱡᱽ ᱤᱫᱤ ᱠᱟᱛᱮᱫ ᱦᱟᱸᱜ ᱫᱚᱢᱮᱜ ᱜᱮ ᱦᱟᱸᱜ ᱢᱟᱱᱮ ᱛᱟᱦᱮᱸ ᱥᱟᱱᱟᱧᱟ ᱟᱨ ᱪᱮᱫ ᱡᱟᱭᱜᱟ ᱫᱚ ᱩᱱᱤ ᱥᱟᱞᱟᱜ ᱪᱟᱞᱟᱣ ᱵᱟᱲᱟ ᱛᱟᱦᱮᱸᱫ ᱛᱤᱧ
ᱚ
ᱮᱵᱟᱨ ᱡᱚᱠᱷᱚᱱ ᱯᱟᱲᱦᱟᱣ ᱠᱚ ᱠᱚᱯᱞᱤᱴ ᱡᱚᱠᱷᱚᱱ ᱮᱪᱮᱥ ᱤᱧ ᱠᱚᱢᱯᱞᱤᱴ ᱠᱮᱫ-ᱟ ᱦᱟᱸᱜ ᱵᱟᱦᱨᱮ ᱠᱷᱚᱱ ᱦᱮᱡ ᱮᱱᱟ ᱛᱚ ᱱᱚᱣᱟ ᱠᱚᱫᱚ ᱦᱟᱸᱜ ᱩᱱ ᱥᱚᱢᱚᱭ ᱫᱚ ᱦᱟᱸᱜ ᱥᱚᱥᱟᱞ ᱢᱤᱰᱤᱭᱟ ᱫᱚ ᱦᱟᱸᱜ ᱤᱧᱫᱚ ᱩᱱᱟᱹᱜ ᱵᱟᱝ ᱛᱟᱦᱮᱸ ᱠᱟᱱᱟ ᱥᱮ ᱩᱱᱟᱹᱜ ᱫᱚ ᱦᱜ ᱵᱟᱝ ᱧᱮᱞ ᱵᱟᱲᱟ ᱦᱩᱭᱩᱜ ᱠᱟᱱᱟ ᱛᱟᱦᱮᱸᱜ ᱛᱟᱦᱮᱸ ᱜᱮ ᱵᱟᱝ ᱛᱟᱦᱮᱸ ᱠᱟᱱᱟ ᱩᱱ ᱥᱚᱢᱚᱭ ᱟᱫᱚ ᱡᱚᱠᱷᱚᱱ ᱫᱷᱤᱨᱮ ᱫᱷᱤᱨᱮ ᱫᱚ ᱥᱳᱥᱟᱞ ᱢᱤᱰᱤᱭᱟ ᱠᱚᱨᱮ ᱧᱮᱞ ᱵᱟᱲᱟ ᱦᱩᱭᱩᱜ ᱠᱟᱱᱟ ᱛᱟᱨᱯᱚᱨᱮ ᱟᱹᱛᱩ ᱫᱤᱥᱚᱢ ᱠᱚᱨᱮ ᱦᱚᱸ ᱧᱮᱞ ᱵᱟᱲᱟ ᱦᱩᱭᱩᱜ ᱠᱟᱱᱟ ᱾ ᱛᱚᱠᱷᱚᱱ ᱡᱤᱱᱤᱥᱴᱟᱜ ᱫᱚ ᱟᱹᱰᱤᱜᱟᱱ ᱜᱮ ᱢᱟᱱᱮ ᱦᱟᱹᱥᱩ ᱠᱟᱜ ᱞᱮᱠᱟ ᱵᱮᱯᱟᱨ ᱵᱩᱡᱷᱟᱹᱣ ᱮᱱᱟ ᱦᱮᱥᱮ ᱢᱟᱱᱮ ᱱᱚᱝᱠᱟ ᱵᱩᱡᱷᱟᱹᱣᱮᱱᱟ ᱡᱮ ᱡᱟᱦᱟᱸ ᱡᱤᱱᱤᱥ ᱠᱚᱨᱟᱣ ᱞᱟᱹᱜᱤᱫ ᱤᱧ ᱵᱟᱵᱟ ᱥᱮ ᱤᱧ ᱜᱚᱲᱚᱢ ᱠᱚᱠᱚ ᱪᱷᱩᱴᱟᱹᱣ ᱟᱠᱟᱱᱟ ᱟᱨ ᱚᱱᱟ ᱡᱤᱱᱤᱥ ᱨᱮ ᱡᱮᱠᱚᱱ ᱱᱚᱜ-ᱚᱭ ᱱᱚᱝᱠᱟ ᱢᱤᱫᱴᱤᱡ ᱮᱸ ᱮᱴᱠᱮᱴᱚᱬᱮ ᱠᱚ ᱥᱮ ᱠᱷᱟᱨᱟᱯ ᱡᱤᱱᱤᱥ ᱠᱚ ᱧᱮᱞᱚᱜ ᱠᱟᱱᱟ ᱛᱚᱠᱷᱚᱱ ᱫᱚ ᱵᱟᱲᱤᱡ ᱫᱚ ᱵᱩᱡᱷᱟᱹᱜ-ᱟ ᱦᱮᱸ ᱥᱮ, ᱦᱩᱸ᱾